ᱦᱮᱞᱳ,
ᱦᱮᱸ ᱨᱚᱲ ᱟᱸᱡᱚᱢᱚᱜ ᱠᱟᱱᱟ ᱡᱚᱦᱟᱨ ᱜᱮ᱾
ᱡᱚᱦᱟᱨ ᱜᱮ ᱦᱮᱸ ᱡᱚᱦᱟᱨ ᱜᱮ᱾
ᱦᱮᱸ
ᱪᱮᱫ ᱞᱮᱠᱟ ᱚᱲᱟᱜ ᱠᱚᱨᱮ ᱫᱚ ᱪᱮᱫ ᱞᱮᱠᱟ ᱦᱮᱱᱟᱜ ᱯᱮᱭᱟ
ᱦᱮᱸ ᱱᱟᱯᱟᱭ ᱜᱮ ᱱᱤᱛᱳ ᱫᱚ ᱢᱚᱴᱟᱢᱩᱴᱤ ᱟᱞᱮ ᱫᱚ ᱟᱯᱮ ᱟᱯᱮ ᱫᱚ ᱪᱮᱫ ᱞᱮᱠᱟ ᱢᱮᱱᱟᱜ ᱯᱮ..
ᱦᱮᱸ ᱟᱞᱮ ᱟᱞᱮ ᱦᱚᱸ ᱱᱟᱯᱟᱭ ᱜᱮ ᱢᱮᱱᱟᱜ ᱞᱮᱭᱟ ᱤᱧ ᱜᱮ ᱠᱟᱹᱴᱤᱡ ᱤᱧ ᱨᱩᱣᱟᱹ ᱵᱟᱲᱟᱜ ᱠᱟᱱ ᱛᱟᱦᱮᱸᱫ ᱢᱟᱱᱮ ᱱᱚᱜᱼᱚᱝᱠᱟ ᱫᱟᱜ ᱵᱟᱲᱟᱭᱮᱫ ᱛᱟᱦᱮᱸᱫ ᱟᱭ ᱥᱮ ᱟᱞᱮᱮᱥᱮᱫ ᱢᱟ ᱛᱮᱦᱮᱧ ᱦᱚᱸ ᱫᱟᱜᱮᱜᱼᱟ ᱦᱚᱞᱟ ᱢᱫᱮᱨᱮᱦᱭ ᱫᱟᱜ ᱵᱟᱲᱟᱭᱫ ᱛᱟᱦᱮᱸᱫ ᱟᱫᱚ ᱚᱱᱟ ᱠᱷᱟᱹᱛᱤᱨ ᱛᱮᱜᱮ ᱠᱟᱹᱡ ᱨᱩᱣᱟᱹ ᱨᱩᱣᱟᱹ ᱫᱷᱟᱨᱟᱧ ᱵᱩᱡᱷᱣᱮᱫ ᱛᱟᱦᱮᱸᱼᱟ ᱟᱫᱚ ᱢᱟᱱᱮ ᱠᱟᱹᱡ ᱴᱷᱟ ᱤᱭᱟᱹ ᱢᱟᱫᱟᱜ ᱠᱚᱜᱮ ᱧᱟᱢ ᱞᱤᱫᱤᱧᱟ ᱟᱫᱚ ᱱᱤᱛᱚᱜ ᱫᱚ ᱱᱦᱜ ᱤᱧ ᱵᱮᱥ ᱫᱷᱟᱨᱟ ᱟᱠ ᱜᱮᱭᱟ
ᱟᱪᱪᱷᱟ ᱟᱪᱪᱷᱟ ᱟᱯᱮ ᱥᱮᱫ ᱫᱚ ᱢᱚᱴᱟᱢᱩᱴᱤ ᱫᱟᱜ ᱮᱟᱭ ᱵᱟᱝ
ᱦᱳᱭ ᱦᱳᱭ ᱟᱯᱮᱥᱮᱫ ᱫᱚ
ᱟᱞᱮ ᱥᱮᱫ ᱫᱚ ᱮᱠᱫᱚᱢ ᱢᱟᱱᱮ ᱪᱮᱫ ᱞᱮᱠᱟᱧ ᱞᱟᱹᱭᱟ ᱟᱹᱰᱤ ᱢᱟᱱᱮ ᱱᱤᱛᱚᱜ ᱫᱚ ᱟᱹᱰᱤ ᱠᱷᱟᱨᱟᱯ ᱥᱤᱪᱩᱭᱮᱥᱚᱱ ᱪᱟᱞᱟᱜ ᱠᱟᱱ ᱛᱟᱞᱮᱭᱟ ᱦᱳᱭᱥᱮ ᱢᱟᱱᱮ ᱫᱟᱜ ᱫᱟᱜ ᱫᱚ ᱮᱠᱟᱞ ᱜᱮ ᱵᱟᱭ ᱫᱟᱜ ᱮᱼᱟ ᱟᱹᱰᱤ ᱡᱳᱨᱮ ᱥᱤᱛᱩᱝ ᱮᱼᱟ ᱟᱞᱮ ᱥᱮᱫ ᱫᱚ
ᱦᱳᱭ ᱦᱳᱭ ᱢᱟᱱᱮ ᱱᱚᱜᱼᱚᱭ ᱱᱮᱛᱟᱨ ᱫᱚ ᱚᱱᱠᱟᱜ ᱜᱮ ᱢᱟᱱᱮ ᱦᱮᱸ ᱱᱚᱜᱼᱚᱭ ᱦᱚᱸᱜᱼᱚᱭ ᱦᱩᱭᱱᱟ ᱩᱯᱜᱟᱹᱨ ᱫᱤᱱ ᱠᱷᱚᱡ ᱩᱸ ᱟᱞᱮ ᱥᱮᱫ ᱫᱚ ᱱᱚᱜᱚᱭ ᱩᱫᱽᱜᱟᱹᱨ ᱫᱤᱱ... ᱫᱚᱜᱚᱭ ᱨᱮᱭᱟᱲ ᱫᱚ ᱦᱩᱭᱩᱜ ᱠᱟᱱᱟ ᱱᱤᱛᱚᱜ ᱫᱷᱟᱹᱵᱤᱡ ᱦᱮᱸ ᱠᱚᱢᱵᱚᱞ ᱩᱭᱩ ᱠᱚᱢᱵᱚᱞ ᱛᱮ ᱩᱭᱩ ᱜᱮ ᱵᱟᱨᱤᱧ ᱵᱟᱹᱜᱤᱭᱟ ᱢᱟᱱᱮ ᱱᱮᱛᱟᱨᱟᱜ ᱦᱳᱭ ᱱᱮᱛᱟᱨᱟᱜ ᱦᱚᱭᱞᱚᱝ ᱫᱚ ᱱᱚᱜᱼ ᱱᱚᱝᱠᱟ ᱪᱟᱵᱟ ᱠᱟᱱᱟ ᱦᱮᱸᱥᱮ
ᱦᱚᱸ ᱦᱚᱸ ᱟᱞᱮ ᱥᱮᱫ ᱫᱚ ᱢᱟᱱᱮ ᱮᱢᱚᱱ ᱢᱤᱫᱴᱟᱝ ᱥᱤᱪᱩᱭᱮᱥᱚᱱ ᱛᱮᱭᱟᱨ ᱟᱠᱟᱱᱟ ᱦᱳᱭᱥᱮ
ᱦᱮᱸ
ᱫᱟᱨᱮ ᱱᱟᱹᱲᱤ ᱠᱚ ᱥᱟᱱᱟᱢᱟᱜ ᱜᱮᱠᱚ ᱢᱟᱜ ᱪᱟᱵᱟᱣ ᱟᱠᱟᱫᱟ ᱛᱟᱦᱚᱞᱮ ᱦᱮᱛᱳᱜ ᱜᱚᱴᱟᱠᱚ ᱞᱟᱹᱭᱮᱫᱼᱟ ᱡᱮ ᱫᱟᱜ ᱫᱟᱭ ᱫᱟᱜ ᱫᱟᱭ ᱢᱮᱱ ᱮᱱᱠᱷᱟᱱ ᱟᱞᱮᱭᱟᱜ ᱱᱚᱣᱟ ᱟᱨᱠᱤ ᱡᱟᱦᱟᱸ ᱤᱭᱟᱹ ᱠᱟᱱ ᱛᱟᱞᱮᱭᱟ ᱮᱨᱤᱭᱟ ᱠᱟᱱ ᱛᱟᱞᱮᱭᱟ ᱱᱚᱣᱟ ᱠᱚ ᱮᱨᱤᱭᱟ ᱨᱮᱫᱚ ᱮᱠᱟᱞ ᱜᱮ ᱱᱤᱛᱚᱜ ᱫᱟᱜ ᱡᱟᱹᱲᱤ ᱨᱮᱱᱟᱜ ᱠᱳᱱᱳ ᱢᱟᱱᱮ ᱧᱩᱛᱩᱢ ᱜᱮ ᱵᱟᱹᱱᱩᱜᱼᱟ ᱾ ᱦᱮᱸ ᱚᱱᱟᱜᱮ ᱟᱹᱰᱤ ᱯᱨᱚᱵᱞᱮᱢ ᱨᱮᱞᱮ ᱯᱟᱲᱟᱣᱟ ᱠᱟᱱᱟ ᱡᱮ ᱛᱟᱦᱚᱞᱮ ᱱᱤᱭᱟᱹ ᱵᱟᱨ ᱫᱚ ᱪᱟᱥᱵᱟᱥ ᱫᱚ ᱪᱮᱫ ᱞᱮᱠᱟ ᱠᱟᱛᱮᱜ ᱠᱚᱨᱟᱣ ᱦᱩᱭᱩᱜᱼᱟ ᱚᱱᱟ ᱠᱚᱫᱚ ᱢᱟᱱᱮ ᱵᱟᱞᱮ ᱵᱩᱡ ᱫᱟᱲᱮᱭᱟᱜ ᱠᱟᱱᱟ ᱦᱳᱭᱥᱮ
ᱟᱪᱪᱷᱟ ᱛᱟᱦᱞᱮ ᱫᱟᱨᱮ ᱠᱚ ᱨᱚᱦᱚᱭ ᱦᱩᱭᱩᱜ ᱛᱟᱯᱮᱭᱟ ᱟᱯᱮ ᱫᱚ ᱢᱟᱱᱮ ᱫᱟᱨᱮ ᱠᱚ ᱨᱚᱦᱚᱭ ᱦᱩᱭᱩᱜ ᱛᱟᱯᱮᱭᱟ ᱦᱮᱸᱥᱮ ᱫᱚᱢᱮ ᱫᱟᱨᱮ ᱠᱚᱯᱮ ᱢᱟᱜ ᱠᱟᱜᱼᱟ ᱾ ᱛᱟᱦᱚᱞᱮ ᱫᱟᱨᱮ ᱠᱚ ᱨᱚᱦᱚᱭ ᱦᱩᱭᱩᱜ ᱛᱟᱯᱮᱭᱟ ᱛᱟᱦᱚᱞᱮ ᱟᱯᱮ ᱥᱮᱫ ᱫᱚ ᱰᱮᱢ ᱠᱚᱫᱚ ᱵᱟᱹᱱᱩᱜᱼᱟ ᱰᱮᱢ ᱜᱟᱰᱟ ᱾
ᱰᱮᱢ ᱫᱚ ᱢᱮᱱᱟᱜ ᱱᱟᱜ ᱟᱫᱚ ᱟᱞᱮ ᱫᱚ ᱱᱟᱦᱟᱜ ᱵᱩᱨᱩ ᱫᱤᱥᱚᱢ ᱠᱟᱱᱟᱞᱮ ᱛᱚ ᱟᱫᱚ ᱢᱚᱴᱟᱢᱩᱴᱤ ᱚᱱᱟ ᱫᱟᱜ ᱡᱮ ᱰᱮᱢ ᱠᱷᱚᱱᱟᱜ ᱮᱢ ᱟᱲᱟᱜᱟ ᱚᱱᱛᱮ ᱦᱤᱡᱩᱜᱼᱟ ᱚᱱᱠᱟ ᱫᱚ ᱵᱟᱝ ᱟᱞᱮ ᱫᱚ ᱱᱟᱦᱟᱜ ᱯᱟᱦᱟᱲ ᱪᱮᱛᱟᱱ ᱨᱮ ᱢᱮᱱᱟᱜ ᱞᱮᱭᱟ ᱾
ᱟᱪᱪᱷᱟ ᱟᱪᱪᱷᱟ ᱵᱩᱨᱩ ᱵᱩᱨᱩ ᱟᱪᱪᱷᱟ ᱦᱮᱸ
ᱦᱮᱸ ᱟᱫᱚ ᱚᱱᱟ ᱞᱟᱛᱟᱨ ᱞᱟᱛᱟᱨ ᱛᱮ ᱱᱟᱦᱟᱜ ᱫᱟᱜ ᱫᱚ ᱪᱟᱞᱟᱜ ᱠᱟᱱᱟ ᱦᱳᱭᱥᱮ
ᱚ ᱟᱨ ᱵᱟᱠᱷᱟᱡ ᱟᱯᱮ ᱦᱟᱸᱜ ᱪᱮᱛᱟᱱ ᱨᱮ ᱛᱟᱯᱮ ᱠᱷᱟᱡ ᱫᱚ ᱱᱟᱜ ᱫᱟᱜ ᱫᱚ ᱱᱟᱜ ᱩᱱᱟᱹᱜ ᱵᱟᱭ ᱛᱤᱸᱜᱩ ᱟᱴᱠᱟᱜᱼᱟ ᱡᱮᱦᱮᱛᱩ ᱚᱱᱟ ᱩᱥᱩᱞ ᱨᱮ ᱦᱳᱭ ᱦᱳᱭ
ᱛᱟᱦᱚᱞᱮ ᱟᱹᱰᱤ ᱢᱟᱨᱟᱝ ᱢᱤᱫᱴᱟᱝ ᱯᱨᱚᱵᱞᱮᱢ ᱯᱟᱲᱟᱜ ᱠᱟᱱᱟ ᱱᱤᱛᱚᱜ ᱟᱨ ᱱᱚᱜᱼᱚᱭ ᱟᱞᱮᱭᱟᱜ ᱡᱟᱦᱟᱸ ᱵᱟᱸᱫ ᱟᱨᱠᱤ ᱡᱟᱦᱟᱸ ᱛᱩᱯᱩᱱᱟᱞᱮ ᱦᱳᱭᱥᱮ
ᱦᱮᱸ
ᱚᱱᱟ ᱠᱚ ᱱᱟᱦᱟᱜ ᱟᱹᱰᱤ ᱢᱟᱱᱮ ᱫᱟᱜ ᱨᱮᱱᱟᱜ ᱱᱤᱛᱳᱜ ᱥᱚᱝᱠᱚᱴ ᱦᱤᱡᱩᱜ ᱠᱟᱱᱟ ᱟᱨᱠᱤ ᱡᱟᱦᱟᱸ ᱫᱚ ᱟᱱᱮ ᱟᱵᱚ ᱚᱱᱮ ᱵᱳ ᱠᱚᱨᱮ ᱵᱚᱱ ᱯᱟᱲᱦᱟᱣ ᱟᱠᱟᱫᱟ ᱦᱚᱱᱮ ᱵᱟᱠᱚ ᱞᱟᱹᱭᱟ ᱚᱱᱮ ᱵᱤᱥᱥᱚ ᱩᱥᱱᱟᱚᱭᱚᱱ ᱥᱮ ᱪᱮᱫ ᱠᱚ ᱞᱟᱹᱭ ᱫᱚ
ᱦᱮᱸ ᱦᱮᱸ ᱦᱮᱸ
ᱡᱟᱭᱦᱳᱠ ᱤᱧ ᱫᱚ ᱩᱱᱟᱹᱜ ᱫᱚ ᱵᱟᱹᱧ ᱯᱟᱲᱦᱟᱣ ᱟᱠᱟᱱᱟ ᱱᱟᱦᱟᱜ ᱯᱷᱳᱨ ᱫᱷᱷᱟᱨᱤᱡ ᱤᱧ ᱯᱟᱲᱦᱟᱣ ᱟᱠᱟᱱᱟ ᱾
ᱟᱪᱪᱷᱟ ᱚ
ᱛᱢ ᱛᱟᱦᱚᱞᱮ ᱢᱚᱴᱟᱢᱩᱴᱤ ᱟᱞᱮᱯᱮ ᱞᱟᱹᱭ ᱫᱟᱲᱮᱭᱟᱞᱮᱭᱟ ᱠᱤ ᱪᱮᱫ ᱞᱮᱠᱟ ᱠᱟᱛᱮᱮᱫ ᱟᱞᱮ ᱱᱚᱣᱟ ᱞᱮ ᱢᱟᱱᱮ ᱥᱩᱫᱷᱨᱣ ᱫᱟᱲᱮᱭᱟᱜᱼᱟᱞᱮ ᱟᱨᱠᱤ ᱟᱞᱮᱱᱟᱜ ᱡᱟᱦᱟᱸ ᱱᱤᱛᱚᱜ ᱥᱮ ᱢᱟᱱᱮ ᱯᱚᱨᱤᱥᱛᱷᱤᱛᱤ ᱪᱟᱞᱟᱜ ᱠᱟᱱ ᱛᱟᱞᱮᱭᱟ ᱦᱳᱭᱥᱮ
ᱤᱧᱫᱚ ᱱᱟᱜ ᱩᱱᱟᱹᱜ ᱫᱚ ᱱᱟᱜ ᱟᱪᱪᱷᱟ ᱤᱧᱫᱚ ᱱᱟᱜ ᱩᱱᱟᱹᱜ ᱫᱚ ᱱᱟᱜ ᱵᱟᱹᱧ ᱵᱟᱲᱟᱭᱟ ᱛᱟᱦᱚᱞᱮ ᱱᱤᱛᱳᱜ ᱫᱚ ᱱᱟᱜ ᱫᱟᱨᱮ ᱠᱚᱜᱮ ᱨᱚᱦᱚᱭ ᱦᱩᱭᱩᱜ ᱛᱟᱯᱮᱭᱟ ᱟᱨ ᱦᱚᱸ ᱱᱚᱝᱠᱟ ᱞᱟᱹᱭᱮᱫᱼᱟᱮ ᱟᱯᱮᱭᱟ ᱜᱟᱰᱟ ᱫᱟᱜ ᱠᱚᱨᱮ ᱦᱚᱸ ᱢᱟᱱᱮ ᱟ ᱜᱟᱹᱰᱭᱟᱹ ᱠᱚᱨᱮ ᱦᱚᱸ ᱢᱟᱱᱮ ᱫᱟᱜ ᱵᱟᱹᱪᱩᱜ ᱛᱟᱯᱮᱭᱟ ᱾ ᱛᱟᱦᱚᱞᱮ ᱪᱤᱠᱟᱹ ᱞᱮᱠᱟ ᱛᱮ ᱨᱟᱠᱟᱵ ᱛᱮ ᱢᱟᱱᱮ ᱟᱨᱦᱚᱸ ᱫᱟᱜ ᱡᱟᱹᱲᱤᱭᱟᱭ ᱱᱚᱣᱟ ᱢᱟ ᱢᱤᱫᱴᱤᱡ ᱥᱟᱭᱠᱮᱞ ᱞᱮᱠᱟᱭ ᱥᱮ ᱮᱱᱠᱷᱟᱡ ᱱᱚᱣᱟ ᱢᱟ ᱫᱟᱜ ᱵᱟᱹᱪᱩᱜᱼᱟ ᱛᱟᱦᱚᱞᱮ ᱱᱚᱣᱟ ᱨᱮᱱᱟᱜ ᱢᱟ ᱤᱧ ᱫᱚ ᱱᱟᱜ ᱵᱟᱹᱧ ᱞᱟᱹᱭ ᱫᱟᱲᱮᱭᱟᱜ ᱠᱟᱱᱟ ᱦᱮᱸᱥᱮ ᱛᱟᱦᱞᱮ ᱟᱯᱮ ᱟᱯᱮ ᱟᱹᱛᱩ ᱫᱤᱥᱚᱢ ᱠᱚ ᱨᱮᱱ ᱦᱚᱲ ᱠᱚᱫᱚ ᱪᱮᱫ ᱞᱮᱠᱟ ᱠᱚ ᱩᱭᱦᱟᱹᱨ ᱵᱷᱟᱵᱽᱱᱟ ᱠᱟᱜᱼᱟ ᱥᱮ ᱵᱟᱠᱚ ᱩᱭᱦᱟᱹᱨ ᱵᱷᱟᱵᱽᱱᱟᱭᱟ ᱚᱱᱟ ᱤᱫᱤ ᱠᱟᱛᱮᱫ ᱫᱚ
ᱩᱭᱦᱟᱹᱨ ᱵᱷᱟᱵᱽᱱᱟ ᱫᱚ ᱢᱟᱱᱮ ᱱᱤᱛᱳᱜ ᱛᱚ ᱟᱵᱚ ᱫᱚ ᱱᱤᱛᱚᱜ ᱫᱚ ᱢᱟᱱᱮ ᱱᱟᱦᱟᱜ ᱡᱩᱜᱽ ᱨᱮ ᱢᱮᱱᱟᱜ ᱵᱚᱱᱟ ᱦᱮᱸ ᱥᱮ ᱵᱟᱝ ᱟᱫᱚ ᱱ ᱱᱤᱛᱳᱜ ᱡᱟᱦᱟᱸᱭ ᱦ ᱩᱱᱠᱩ ᱦᱟᱲᱟᱢ ᱦᱟᱯᱲᱟᱢ ᱠᱚ ᱢᱮᱱᱟᱜ ᱠᱚᱣᱟ ᱦᱟᱲᱟᱢ ᱠᱚ ᱟᱨᱠᱤ ᱫᱩᱲᱩᱢ ᱠᱚ ᱦᱳᱭᱥᱮ ᱟᱹᱛᱩ ᱠᱚ ᱨᱮᱱ ᱛᱟᱦᱚᱞᱮ ᱩᱱᱠᱩᱣᱟᱜ ᱩᱭᱦᱟᱹᱨ ᱵᱷᱟᱵᱽᱱᱟ ᱫᱚ ᱦᱩᱭᱩᱜ ᱠᱟᱱᱟ ᱢᱟᱱᱮ ᱞᱤᱴᱟᱹ ᱜᱚᱸᱥᱟᱭ ᱵᱚᱱ ᱦᱚᱦᱚᱣᱟᱭᱟ ᱩᱱᱤ ᱫᱟᱜ ᱵᱚᱱ ᱡᱟᱹᱲᱤ ᱦᱚᱪᱚᱭᱮᱭᱟ ᱛᱟᱦᱚᱞᱮ ᱦᱤᱛᱳᱜ ᱦ ᱢᱟᱱᱮ ᱥᱟᱬᱮᱥ ᱡᱩᱜᱽ ᱨᱮ ᱚᱱᱟ ᱠᱚᱫᱚ ᱠᱤ ᱩᱱᱟᱹᱜ ᱢᱟᱱᱮ ᱱᱚᱣᱟ ᱠᱚ ᱢᱟᱱᱮ ᱜᱟᱱᱚᱜᱼᱟ ᱠᱤ ᱞᱟᱹᱭ ᱢᱮᱥᱮ ᱢᱟᱱᱮ ᱥᱟᱬᱮᱥ ᱟᱨ ᱠᱨᱠᱤ ᱫᱚ ᱥᱟᱬᱮᱥ ᱡᱩᱜᱽ ᱨᱮᱱᱟᱜ ᱵᱮᱯᱟᱨ ᱠᱟᱱᱟ ᱥᱮ
ᱟᱪᱪᱷᱟ ᱦᱮᱸ ᱟᱞᱮ ᱫᱤᱥᱚᱢ ᱨᱮᱦᱚᱸ ᱱᱚᱝᱠᱟ ᱦᱩᱭᱩᱜ ᱜᱮᱭᱟ ᱟᱠᱷᱲᱟ ᱨᱮ ᱛᱚᱣᱟ ᱠᱚᱠᱚ ᱫᱩᱞᱟ ᱵᱚᱸᱜᱟ ᱵᱩᱨᱩᱭᱟ ᱠᱚ ᱟᱫᱚ ᱢᱮᱱᱠᱷᱟᱱ ᱥᱮᱬᱮᱥ ᱡᱩᱜᱽ ᱠᱟᱱᱟᱜ ᱨᱮᱦᱚᱸ ᱢᱮᱱᱠᱷᱟᱱ ᱫᱚᱥᱟᱨ ᱫᱤᱱ ᱜᱮᱭ ᱫᱟᱜ ᱵᱟᱲᱟ ᱠᱟᱜ ᱚᱱᱠᱟ ᱦᱩᱭ ᱠᱟᱱᱟ ᱢᱟᱱᱮ ᱥᱟᱬᱮᱥ ᱡᱩᱜᱽ ᱠᱟᱱ ᱨᱮᱦᱚᱸ ᱦᱳᱭ ᱱᱚᱝᱠᱟᱧ ᱧᱮᱞ ᱵᱟᱲᱟ ᱟᱠᱟᱫ ᱡᱮ ᱦᱩᱭ ᱟᱠᱟᱱᱟ ᱦᱳᱭ ᱱᱚᱝᱠᱟ ᱜᱮ ᱟᱞᱮ ᱦᱚᱸ ᱟᱞᱮ ᱦᱮᱸ ᱟᱞᱮ ᱥᱮᱫ ᱦᱚᱸ ᱮ ᱢᱟᱱᱮ ᱚᱠᱟ ᱢᱟᱱᱮ ᱫᱟᱜ ᱱᱚᱜᱼᱚᱭ ᱡᱚᱭ ᱡᱮᱢᱚᱱ ᱫᱟᱜ ᱮᱜ ᱟᱭ ᱚᱱᱟ ᱫᱚ ᱡᱟᱹᱯᱩᱫ ᱫᱤᱱ ᱱᱚᱜᱼᱚᱭ ᱛᱚ ᱱᱟᱜ ᱵᱚᱞᱚᱱ ᱠᱟᱱᱟ ᱛᱟᱦᱞᱮ ᱚᱱᱟ... ᱛᱞᱮ ᱫᱟᱜ ᱮᱜᱼᱟ ᱟᱨ ᱵᱟᱠᱷᱟᱡ ᱱᱚᱜᱚᱭ ᱥᱤᱛᱩᱝ ᱞᱚᱞᱚ ᱫᱤᱱ ᱨᱮᱫᱚ ᱱᱤᱭᱟᱹ ᱫᱚ ᱢᱟ ᱫᱚᱢᱮ ᱫᱟᱜ ᱵᱟᱲᱟ ᱟᱠᱟᱜ ᱟᱭ ᱟᱨ ᱱᱚᱜᱼᱚᱭ ᱚᱱᱟ ᱢᱟᱲᱟᱝ ᱚᱱᱟ ᱠᱷᱚᱱ ᱱᱟᱥᱮᱱᱟᱜ ᱠᱚ ᱠᱟᱹᱡ ᱢᱟᱲᱟᱝ ᱧᱚᱜ ᱨᱮ ᱩᱱ ᱥᱚᱢᱚᱭ ᱫᱚ ᱠᱟᱹᱡ ᱢᱟᱱᱮ ᱫᱟᱜ ᱠᱚ ᱨᱮᱱᱟᱜ ᱫᱚᱢᱮ ᱟᱱᱟᱴ ᱦᱩᱭ ᱞᱮᱱᱟ ᱚᱱᱟ ᱠᱷᱟᱹᱛᱤᱨ ᱟᱹᱰᱤ ᱠᱤᱪᱷᱩ ᱟᱱᱟᱡ ᱠᱚ ᱵᱟᱞᱮ ᱪᱟᱥ ᱫᱟᱲᱮ ᱠᱟᱜᱼᱟ ᱦᱮᱸᱥᱮ ᱛᱟᱦᱚᱞᱮ ᱟᱞᱮ ᱦᱮᱸ ᱩᱱ ᱥᱚᱢᱚᱭ ᱱᱚᱝᱠᱟ ᱜᱮ ᱦᱩᱭᱩᱜᱼᱟ ᱫᱟᱜ ᱠᱚ ᱵᱟᱝ ᱦᱩᱭᱩᱜᱼᱟ ᱛᱚ ᱟᱞᱮ ᱦᱚᱸ ᱱᱚᱝᱠᱟ ᱞᱮ ᱵᱚᱸᱜᱟ ᱵᱩᱨᱩᱭ ᱜᱮᱭᱟ ᱢᱮᱱᱠᱷᱟᱱ ᱧᱮᱞᱚᱜᱼᱟ ᱡᱮ ᱫᱚᱥᱟᱨ ᱫᱤᱱ ᱜᱮ ᱫᱟ ᱜᱟᱭ
ᱟᱪᱪᱷᱟ ᱟᱪᱪᱷᱟ ᱛᱟᱦᱚᱞᱮ ᱱᱚᱣᱟ ᱱᱤᱛᱳ ᱫᱚ ᱱᱟᱜ ᱯᱩᱨᱩᱫᱷᱩᱞ ᱠᱚᱣᱟᱜ ᱢᱟᱱᱮ ᱠᱟᱛᱷᱟ ᱫᱚ ᱛᱟᱦᱚᱞᱮ ᱴᱷᱤᱠ ᱜᱮᱛᱟ ᱠᱚᱣᱟ ᱟᱵᱤᱱ ᱡᱟᱦᱟᱸ ᱞᱮᱠᱟ
ᱦᱳᱭ ᱦᱳᱭ ᱦᱳᱭ ᱢᱟᱱᱮ ᱠᱟᱹᱴᱤᱡ ᱦᱚᱸ ᱚᱱᱟ ᱞᱮᱠᱟ ᱛᱮ ᱱᱟᱥᱮ ᱱᱟᱦᱟᱜ ᱫᱚ ᱯᱟᱹᱛᱭᱟᱹᱣ ᱦᱩᱭᱩᱜ ᱜᱮᱭᱟ ᱦᱩᱭᱩᱜ ᱠᱟᱱ ᱠᱷᱟᱡ
ᱟᱪᱪᱷᱟ ᱟᱪᱪᱷᱟ ᱟᱪᱪᱷᱟ ᱚᱱᱟ ᱢᱟ ᱟᱹᱰᱤ ᱱᱟᱯᱟᱭ ᱠᱟᱛᱷᱟ ᱠᱟᱱᱟ ᱢᱮᱱᱠᱷᱟᱱ ᱱᱤᱛᱚᱜ ᱡᱟᱦᱟᱸ ᱟᱵᱚ ᱚᱞᱚᱜ ᱯᱟᱲᱦᱟᱣ ᱥᱮᱬᱟ ᱠᱟᱛᱮᱫ ᱟᱵᱚᱨᱮᱱ ᱡᱟᱦᱟᱸᱭ ᱟᱨᱠᱤ ᱢᱟᱹᱭ ᱵᱟᱹᱵᱩ ᱛᱟᱠᱚ ᱠᱚ ᱥᱮᱬᱟᱭᱮᱫ ᱛᱟᱵᱚᱱᱟ ᱩᱱᱠᱩ ᱢᱟ ᱱᱚᱣᱟ ᱱᱚᱣᱟ ᱠᱚ ᱫᱚ ᱵᱟᱠᱚ ᱯᱟᱹᱛᱭᱟᱹᱣᱟᱜᱼᱟ ᱾
ᱟᱪᱪᱷᱟ ᱦᱳᱭ ᱟᱫᱚ ᱵᱟᱝ ᱯᱟᱹᱛᱭᱟᱹᱣ ᱨᱮᱱᱟᱜ ᱠᱟᱛᱷᱟ ᱜᱮᱭᱟ ᱱᱚᱣᱟ ᱢᱟ ᱟᱜ ᱟᱠᱚ ᱢᱟᱠᱚ ᱯᱟᱲᱦᱟᱣ ᱠᱟᱜᱼᱟ ᱡᱮ ᱱᱚᱜᱼᱚᱭ ᱜᱟᱹᱰᱭᱟᱹ ᱨᱮᱱᱟᱜ ᱫᱟᱜ ᱚᱱᱟ ᱨᱮᱱᱟᱜ ᱵᱷᱟᱵᱽ ᱨᱟᱠᱟᱵᱼᱟ ᱨᱟᱠᱟᱵ ᱠᱟᱛᱮᱜ ᱟᱨᱦᱚᱸ ᱱᱚᱝᱠ ᱜᱮ ᱟᱲᱜᱚᱱᱟ ᱾ ᱚᱱᱠᱟ ᱠᱚ ᱯᱟᱲᱦᱟᱣ ᱟᱠᱟᱜᱼᱟ ᱛᱟᱦᱚᱞᱮ ᱱᱟᱦᱟᱜ ᱱᱚᱜᱼᱚᱭ ᱱᱟᱦᱟᱜ ᱟᱠᱚ ᱢᱟ ᱵᱚᱸᱜᱟ ᱵᱩᱨᱩ ᱨᱮᱱᱟᱜ ᱩᱱᱟᱹᱜ ᱢᱟ ᱱᱟᱦᱟᱜ ᱟᱠᱚ ᱢᱟ ᱩᱱᱟᱹᱜ ᱯᱟᱹᱛᱭᱟᱹᱣ ᱦᱟᱜ ᱵᱟᱝ ᱛᱟᱦᱮᱸᱱ ᱛᱟᱠᱚ ᱜᱮᱭᱟ
ᱮᱠᱫᱚᱢ ᱮᱠᱫᱚᱢ ᱮᱠᱟᱞ ᱜᱮ ᱮᱠᱟᱞ ᱜᱮ ᱱᱤᱛᱚᱜ ᱡᱟᱦᱟᱸ ᱟᱨᱠᱤ ᱥᱤᱪᱩᱭᱮᱥᱚᱱ ᱧᱮᱞᱚᱜ ᱠᱟᱱᱟ ᱱᱤᱛᱚᱜ ᱫᱚ ᱵᱚᱸᱜᱟ ᱵᱩᱨᱩ ᱫᱚ ᱩᱱᱟᱹᱜ ᱫᱚ ᱵᱟᱠᱚ ᱯᱟᱹᱛᱭᱟᱹᱣ ᱟᱠᱚ ᱠᱟᱱᱟ ᱞᱟᱦᱟ ᱛᱮᱫᱚ ᱠᱚ ᱢᱮᱱ ᱛᱟᱦᱮᱸᱱᱟ ᱡᱮ ᱠᱟᱹᱴᱤᱡ ᱪᱩᱞᱩᱝ ᱮᱢ ᱟᱹᱩᱵ ᱞᱮᱱ ᱠᱷᱟᱱ ᱜᱮ ᱦᱟᱹᱱᱤ ᱱᱟᱹᱭ ᱠᱚᱠᱚ ᱛᱩᱫᱩᱜᱼᱟ ᱠᱩᱞᱦᱤ ᱢᱩᱪᱟᱹᱫ ᱨᱮ ᱢᱮᱱᱠᱷᱟᱱ ᱱᱤᱛᱚᱜ ᱛᱚ ᱟᱹᱭᱩᱵ ᱫᱚᱥᱴᱟ ᱦᱚᱸᱠᱚ ᱦᱤᱡᱩᱜ ᱠᱟᱱᱟ ᱦᱮᱸ ᱥᱮ ᱛᱟᱦᱚᱞᱮ ᱞᱟᱦᱟ ᱛᱮᱱᱟᱜ ᱞᱟᱦᱟ ᱛᱮᱱᱟᱜ ᱠᱟᱛᱷᱟ ᱦᱤᱥᱟᱹᱵ ᱛᱮᱫᱚ ᱱᱤᱛᱚᱜ ᱫᱚ ᱠᱟᱹᱴᱤᱡ ᱫᱚ ᱢᱟᱱᱮ ᱵᱟᱝ ᱢᱤᱫᱚᱜ ᱠᱟᱱᱟ ᱟᱨᱠᱤ ᱚᱱᱟ ᱠᱚ ᱫᱤᱠ ᱫᱤᱭᱮ ᱧᱮᱞ ᱞᱮᱠᱷᱟᱱ ᱦᱮᱸ ᱥᱮ ᱛᱟᱨᱯᱚᱨ ᱚᱱᱟ ᱡᱟᱦᱟᱸ ᱟ ᱟᱹᱛᱩ ᱠᱩᱞᱦᱤ ᱢᱩᱪᱟᱹᱫ ᱠᱚᱨᱮ ᱛᱟᱞᱮ ᱫᱟᱨᱮ ᱠᱚ ᱛᱟᱦᱮᱱ ᱛᱟᱦᱮᱱᱟ ᱟᱵᱚ ᱠᱟᱹᱴᱤᱡ ᱠᱚᱨᱮ ᱵᱚᱱ ᱟᱧᱡᱚᱢ ᱠᱚ ᱟᱹᱭᱩᱵ ᱵᱮᱲᱟ ᱚᱱᱠᱟ ᱡᱷᱟᱲ ᱡᱷᱩᱲ ᱡᱷᱟᱲ ᱡᱷᱩᱲ ᱚᱱᱠᱟ ᱥᱟᱰᱮ ᱜᱮᱭᱟ ᱟᱫᱚ ᱠᱚ ᱞᱟᱹᱭᱟ ᱱᱚᱣᱟᱴᱟᱜ ᱛᱟᱞᱮ ᱫᱟᱨᱮ ᱨᱮᱫᱚ ᱢᱤᱫᱴᱟᱝ ᱵᱷᱩᱛ ᱢᱮᱱᱟᱭᱟ ᱥᱮ ᱡᱟᱸᱦᱟᱪᱤᱞᱤ ᱢᱮᱱᱟᱭᱟ ᱦᱮᱸ ᱥᱮ ᱚᱱᱠᱟ ᱠᱚ ᱞᱟᱹᱭ ᱛᱟᱦᱮᱱᱟ ᱟᱫᱚ ᱚᱱᱟ ᱱᱟᱦᱟᱜ ᱡᱩᱜᱽ ᱨᱮ ᱧᱮᱞᱚᱜ ᱠᱟᱱᱟ ᱡᱮ ᱚᱱᱟ ᱫᱚ ᱚᱱᱟ ᱩᱱᱠᱩ ᱫᱚ ᱪᱤᱞᱤ ᱦᱚᱸ ᱵᱟᱝ ᱚᱸᱰᱮ ᱜᱩᱰᱩ ᱠᱚ ᱫᱷᱤᱨᱤ ᱠᱚ ᱨᱟᱠᱟᱵ ᱟᱠᱟᱫᱟ ᱚᱱᱟᱜᱮ ᱠᱟᱹᱴᱤᱡ ᱠᱚ ᱯᱟᱥᱠᱟ ᱵᱟᱲᱟ ᱠᱮᱫᱟ ᱚᱱᱟᱜᱮ ᱡᱷᱟᱲ ᱡᱷᱩᱲ ᱠᱟᱛᱮᱫ ᱧᱩᱨᱦᱩᱭᱱᱟ ᱚᱱᱮ ᱚᱱᱠᱟ ᱧᱮᱞ ᱠᱟᱱᱟ ᱟᱨᱠᱤ ᱛᱟᱦᱚᱞᱮ ᱚᱱᱟ ᱪᱮᱫ ᱵᱤᱱ ᱞᱟᱹᱭᱟ ᱚᱱᱟ ᱠᱚ ᱱᱤᱭᱮᱛᱮ ᱟᱨᱠᱤ
ᱦᱮᱸ ᱚᱱᱟ ᱠᱚ ᱱᱤᱭᱮ ᱫᱚ ᱮ ᱤᱧᱟᱹᱜ ᱫᱚ ᱦᱟᱜ ᱯᱟᱹᱛᱭᱟᱹᱣ ᱫᱚ ᱦᱟᱜ ᱵᱟᱹᱱᱩᱜ ᱜᱮᱭᱟ ᱥᱟᱹᱨᱤᱜᱮ ᱤᱧᱦᱚᱸ ᱱᱚᱝᱠᱟ ᱚᱱᱠᱟ ᱦᱩᱭ ᱵᱟᱲᱟ ᱟᱠᱟᱱᱟ ᱱᱚᱝᱠᱟᱧ ᱧᱮᱞ ᱟᱠᱟᱫᱼᱟ ᱢᱟᱱᱮ ᱟᱞᱮ ᱤᱭᱟᱹ ᱫᱤᱥᱚᱢ ᱨᱮ
ᱦᱮᱸ
ᱮ ᱟᱞᱮ ᱟᱞᱮ ᱫᱤᱥᱚᱢ ᱢᱟᱛᱚ ᱱᱟᱜ ᱚᱱᱠᱟ ᱵᱟᱹᱛᱤ ᱢᱟᱨᱥᱟᱞ ᱠᱚᱢᱟ ᱵᱟᱹᱱᱩᱜᱼᱟ ᱾ ᱟᱫᱚ ᱵᱟᱹᱛᱤ ᱢᱟᱨᱥᱟᱞ ᱠᱚᱢᱟ ᱵᱟᱹᱱᱩᱜᱼᱟ ᱟᱫᱚ ᱱᱚᱝᱠᱟᱜ ᱜᱮ ᱮᱸᱜ ᱫᱤᱱ ᱫᱤᱱ ᱫᱚ ᱱᱟᱜ ᱵᱟᱝ-ᱟ ᱢᱤᱫ ᱫᱤᱱ ᱚᱱᱠᱟ ᱜᱮ ᱢᱟᱱᱮ ᱱᱚᱝᱠᱟ ᱚᱠᱟ ᱚᱠᱛᱚ ᱪᱚ ᱱᱟᱦᱟᱜ ᱢᱟᱱᱮ ᱦᱮᱸ ᱟᱫᱚ ᱥᱟᱺᱜᱤᱧ ᱠᱷᱚᱱ ᱧᱮᱞᱚᱜᱼᱟ ᱡᱮ ᱵᱟᱹᱛᱤ ᱡᱩᱞᱩᱜ ᱠᱟᱱᱟ ᱦᱮᱸ ᱵᱟᱹᱛᱤ ᱡᱩᱞᱩᱜ ᱠᱟᱱᱟ ᱟᱫᱚ ᱱᱚᱝᱠᱟ ᱟᱹᱛᱩ ᱦᱚᱲ ᱠᱚ ᱞᱟᱹᱭᱮᱫᱼᱟ ᱡᱮ ᱦᱮᱸ ᱚᱸᱰᱮ ᱫᱚ ᱮ ᱰᱟᱹᱱ ᱥᱮ ᱪᱤᱞᱤ ᱚᱱᱠᱟ ᱡᱟᱦᱟᱱᱟᱜ ᱚᱸᱰᱮ ᱦᱩᱭᱩᱜ ᱠᱟᱱᱟ ᱡᱮ ᱧᱤᱫᱟᱹ ᱵᱮᱲᱟ ᱩᱱᱟᱹᱜ ᱵᱟᱨᱚ ᱵᱟᱡᱟ ᱠᱚ ᱥᱮᱜ ᱚᱱᱠᱟ ᱧᱩᱛ ᱨᱮᱫᱚ ᱪᱮᱫ ᱢᱟᱱᱮ ᱪᱮᱫ ᱪᱤᱠᱟᱹᱜ ᱠᱟᱱᱟ ᱦᱮᱸ ᱟᱫᱚ ᱱᱚᱝᱠᱟ ᱜᱮ ᱡᱚᱠᱷᱚᱱ ᱟᱞᱮ ᱟᱹᱛᱩ ᱟᱹᱛᱩ ᱦᱚᱲ ᱞᱮ ᱪᱟᱞᱟᱣ ᱮᱱᱟ ᱚᱱᱠᱟ ᱜᱮ ᱡᱚᱠᱷᱚᱱ ᱟᱛᱩ ᱦᱚᱲ ᱞᱮ ᱪᱟᱞᱟᱣ ᱮᱱᱟ ᱧᱮᱞ ᱞᱮᱜ ᱟ ᱠᱚ ᱡᱮ ᱚᱸᱰᱮ ᱫᱚ ᱢᱤᱫᱴᱤᱡ ᱦᱮᱸ ᱠᱚᱲᱟ ᱜᱤᱫᱽᱨᱟᱹ ᱦᱟᱜ ᱡᱟᱱᱟᱢ ᱢᱟᱦᱟ ᱠᱚ ᱢᱟᱱᱟᱣᱮᱫᱼᱟ ᱚᱸᱰᱮ
ᱟᱪᱪᱷᱟ
ᱮᱱᱠᱷᱟᱡ ᱱᱚᱜᱼᱚᱭ ᱱᱚᱜᱼᱚᱭ ᱡᱮᱢᱚᱱ ᱧᱤᱫᱟᱹ ᱵᱟᱨᱚ ᱵᱟᱡᱟᱜ ᱮᱱᱠᱷᱟᱡ ᱡᱩᱫᱤ ᱚᱸᱰᱮ ᱵᱟᱠ ᱚᱸᱰᱮ ᱡᱩᱫᱤ ᱵᱟᱠ ᱪᱟᱞᱟᱣ ᱠᱚᱜᱼᱟ ᱛᱟᱦᱚᱞᱮ ᱵᱟᱠᱚ ᱴᱷᱤᱠᱟᱹ ᱠᱮᱭᱟ ᱛᱟᱦᱚᱞᱮ ᱚᱱᱟ ᱡᱟᱦᱟᱸ ᱚᱱᱮ ᱯᱟᱹᱦᱤᱞ ᱠᱷᱚᱱ ᱢᱮᱱᱟᱜ ᱟᱠᱟᱜᱼᱟ ᱰᱟᱹᱱ ᱰᱟᱯᱟᱱ ᱚᱱᱟ ᱠᱚᱜᱮ ᱱᱟᱜ ᱱᱚᱜᱼᱚᱭ ᱪᱟᱞᱟᱣ ᱠᱚᱜᱼᱟ ᱠᱤᱱᱛᱩ ᱱᱚᱜᱼᱚᱭ ᱡᱮᱢᱚᱱ ᱠᱚ ᱪᱟᱞᱟᱣᱱᱟ ᱪᱟᱞᱟᱣ ᱠᱟᱛᱮ ᱠᱚ ᱧᱮᱞ ᱵᱟᱝᱼᱟ ᱱᱚᱣᱟ ᱫᱚ ᱡᱟᱱᱟᱢ ᱢᱟᱦᱟ ᱢᱤᱴᱤᱡ ᱠᱚᱲᱟ ᱜᱤᱫᱽᱨᱟᱹᱣᱟᱜ ᱡᱟᱱᱟᱢ ᱢᱟᱦᱟ ᱠᱚ ᱢᱟᱱᱟᱣᱮᱫᱼᱟ ᱚᱱᱟ ᱛᱮ ᱢᱳᱢᱵᱟᱛᱤ ᱡᱩᱞᱩᱜ ᱠᱟᱱᱟ ᱚᱱᱟ ᱠᱷᱟᱹᱛᱤᱨ ᱛᱮᱜᱮ
ᱱᱚᱣᱟ ᱠᱚᱫᱚ ᱟᱹᱰᱤ ᱢᱟᱨᱟᱝ ᱟᱸᱫᱷᱟ ᱯᱟᱹᱛᱭᱟᱹᱣ ᱠᱟᱱᱟ ᱦᱳᱭ
ᱦᱳᱭ ᱦᱳᱭ ᱛᱟᱦᱚᱞᱮ ᱟᱪᱪᱷᱟ ᱟᱯᱮ ᱥᱮᱫ ᱫᱚ ᱢᱟᱱᱮ ᱛᱤᱱᱟᱹᱜ ᱚᱱᱠᱟ ᱟᱸᱫᱷᱟ ᱯᱟᱹᱛᱭᱟᱹᱣ ᱯᱟᱹᱛᱭᱟᱹᱣ ᱫᱚ ᱢᱟᱱᱮ ᱛᱤᱱᱟᱹᱜ ᱠᱚ ᱯᱟᱹᱛᱭᱟᱹᱣᱟᱜᱼᱟ ᱥᱮ ᱵᱟᱝᱼᱟ ᱟᱯᱮ ᱫᱤᱥᱚᱢ ᱥᱮᱫ ᱫᱚ ᱚᱠᱟ ᱞᱮᱠᱟ
ᱟᱞᱮ ᱫᱤᱥᱚᱢ ᱥᱮᱫ ᱫᱚ ᱚᱸᱭ ᱦᱟᱜ ᱱᱤᱛᱚᱜ ᱡᱟᱦᱟᱸ ᱢᱤᱫ ᱴᱟᱝ ᱟᱞᱮ ᱚᱸᱭ ᱮᱸ ᱞᱟᱭᱚᱝ ᱨᱮᱱᱟᱜ ᱢᱤᱫ ᱴᱟᱝ ᱡᱟᱦᱟᱸ ᱯᱨᱚᱵᱞᱮᱢ ᱦᱩᱭᱩᱜ ᱠᱟᱱᱟ ᱱᱤᱛᱚᱜ ᱟᱫᱚ ᱱᱤᱛᱳᱜ ᱫᱚ ᱢᱤᱫ ᱴᱟᱝ ᱟᱸᱫᱷᱟ ᱯᱟᱹᱛᱭᱟᱹᱣ ᱥᱮᱫ ᱜᱮ ᱪᱟᱞᱟᱜ ᱠᱟᱱᱟ ᱠᱟᱨᱚᱱ ᱱᱤᱛᱚᱜ ᱦᱟᱯᱲᱟᱢ ᱠᱚᱠᱚ ᱞᱟᱹᱭᱫᱟ ᱡᱮ ᱱᱚᱜ ᱚᱸᱭ ᱞᱤᱴᱟᱹ ᱜᱚᱸᱥᱟᱭ ᱵᱚᱱ ᱦᱚᱦᱚ ᱣᱟᱭᱟ ᱫᱟᱜ ᱮ ᱡᱟᱹᱲᱤᱭᱟ ᱟᱫᱚ ᱟᱢ ᱞᱟᱹᱭ ᱠᱮᱼᱟᱢ ᱡᱮ ᱱᱚᱝᱠᱟ ᱚᱱᱠᱟ ᱡᱟᱹᱲᱤᱭᱟᱭ ᱢᱮᱱᱠᱷᱟᱱ ᱱᱤᱛᱚᱜ ᱫᱚ ᱚᱱᱟ ᱛᱚ ᱵᱟᱝ ᱢᱚᱱᱮ ᱦᱩᱭᱩᱜ ᱠᱟᱱᱟ ᱡᱮ ᱱᱤᱛᱚᱜ ᱚᱱᱟᱭ ᱠᱟᱹᱢᱤᱭᱟ ᱢᱮᱱᱛᱮ ᱟᱨᱠᱤ ᱚᱱᱠᱟ ᱫᱚ ᱵᱟᱝ ᱢᱚᱱᱮ ᱦᱩᱭᱩᱜ ᱠᱟᱱᱟ ᱡᱚᱛᱚ ᱦᱚᱲ ᱠᱚ ᱞᱟᱹᱭ ᱫᱟ ᱡᱮ ᱱᱚᱝᱠᱟᱭ ᱦᱩᱭᱩᱜᱼᱟ ᱦᱟᱱᱠᱟᱭ ᱦᱩᱭᱩᱜᱼᱟ ᱵᱚᱸᱜᱟ ᱵᱩᱨᱩ ᱠᱚ ᱩᱱᱠᱩ ᱠᱟᱛᱷᱟ ᱠᱚ ᱟᱸᱡᱚᱢ ᱛᱟᱵᱚᱱᱟ ᱤᱧᱫᱚ ᱚᱱᱟ ᱢᱟᱱᱮ ᱵᱟᱝ ᱯᱟᱹᱛᱭᱟᱹᱣ ᱞᱮᱠᱟ ᱜᱤᱧ ᱵᱩᱡᱮᱜ ᱟ ᱟᱨᱠᱤ ᱢᱟᱱᱮ ᱵᱮᱥᱤᱨ ᱵᱷᱟᱜ ᱵᱮᱥᱤᱨ ᱵᱷᱟᱜ ᱠᱷᱮᱛᱨᱚ ᱨᱮᱜᱮ ᱧᱮᱞᱚᱜ ᱠᱟᱱᱟ ᱢᱟᱱᱮ ᱟᱸᱫᱷᱟ ᱯᱟᱹᱛᱭᱟᱹᱣ ᱥᱮᱜ ᱜᱮ ᱵᱤᱥᱤ ᱪᱟᱞᱟᱜ ᱠᱟᱱᱟ ᱟᱨᱠᱤ
ᱦᱳᱭ ᱦᱳᱭ ᱦᱳᱭ ᱚᱱᱟ ᱢᱟ ᱦᱮᱱᱟᱜ ᱟᱠᱟᱫ ᱜᱮᱭᱟ
ᱦᱮᱸ ᱦᱮᱸ ᱦᱮᱸ ᱦᱮᱸ
ᱟᱫᱚ ᱱᱚᱣᱟ ᱫᱚ ᱱᱟᱜ ᱦᱩᱭᱩᱜ ᱠᱟᱱᱟ ᱚᱞᱚᱜ ᱯᱟᱲᱦᱟᱣ ᱢᱟᱱᱮ ᱡᱩᱫᱤ ᱵᱟᱵᱚᱱ ᱚᱞᱚᱜ ᱯᱟᱲᱦᱟᱜᱼᱟ ᱜᱤᱫᱽᱨᱟᱹ ᱠᱚ ᱾ ᱟᱵᱚ ᱫᱤᱥᱚᱢ ᱠᱚᱨᱮᱱ ᱛᱟᱦᱚᱞᱮ ᱚᱱᱮ ᱚᱱᱠᱟ ᱜᱮ ᱱᱟᱜ ᱪᱟᱞᱟᱜ ᱤᱫᱤᱜ ᱜᱮᱭᱟ ᱚᱱᱟ ᱯᱟᱹᱛᱭᱟᱹᱣ ᱴᱟᱜ ᱫᱚ
ᱦᱩᱸ ᱦᱩᱸ ᱦᱩᱸ
ᱤᱧ ᱚᱱᱟᱹᱜ ᱰᱷᱮᱨ ᱫᱚ ᱦᱟᱸᱜ ᱵᱟᱹᱧ ᱚᱞᱚᱜ ᱯᱟᱲᱦᱟᱣ ᱠᱟᱱᱟ ᱥᱮ ᱟᱫᱚ ᱚᱱᱟ ᱛᱷᱤᱨᱱᱟᱜ ᱤᱧ ᱫᱚᱱᱟᱜ ᱩᱱᱟᱹᱜ ᱦᱚᱸ ᱵᱟᱹᱧ ᱵᱟᱲᱟᱭᱟ ᱢᱮᱱ ᱠᱷᱟᱱ ᱤᱧᱦᱚᱸ ᱚᱱᱠᱟ ᱜᱤᱧ ᱧᱮᱞ ᱠᱮᱫᱼᱟ ᱟᱫᱚ ᱡᱟᱦᱟᱸᱧ ᱧᱮᱞ ᱠᱮᱫᱼᱟ ᱚᱱᱟᱜᱤᱧ ᱯᱟᱹᱛᱭᱟᱹᱮᱱᱟ
ᱦᱮᱸ ᱦᱮᱸ ᱦᱮᱸ ᱢᱳᱴᱟ ᱢᱩᱴᱤ ᱱᱤᱛᱚᱜ ᱡᱟᱦᱟᱸ ᱰᱤᱥᱠᱟᱥᱚᱱ ᱟᱨᱠᱤ ᱪᱟᱞᱟᱜ ᱠᱟᱱᱟ ᱡᱮ ᱵᱟᱝ ᱱᱤᱛᱚᱜ ᱡᱟᱦᱟᱸ ᱯᱷᱚᱨᱮᱥᱴ ᱤᱭᱟᱹ ᱠᱚ ᱢᱮᱱᱟᱜ ᱠᱚᱣᱟ ᱩᱱᱠᱩ ᱫᱟᱨᱟᱭ ᱛᱮ ᱱᱤᱛᱚᱜ ᱟᱵᱚ ᱦᱟᱡᱟᱨ ᱦᱟᱡᱟᱨ ᱛᱩᱜ ᱫᱟᱨᱮ ᱨᱚᱦᱚᱭ ᱦᱩᱭᱩᱜ ᱛᱟᱵᱚᱱᱟ ᱛᱚᱵᱮ ᱟᱹᱱᱤᱡ ᱟᱵᱚᱣᱟᱜ ᱞᱟᱭᱚᱝ ᱵᱟᱧᱪᱟᱜ ᱛᱟᱵᱚᱱᱟ ᱢᱮᱱ ᱠᱷᱟᱱ ᱚᱱᱟ ᱫᱚ ᱵᱟᱝ ᱫᱟᱨᱮ ᱡᱟᱦᱟᱸ ᱛᱤᱱᱟᱹᱜ ᱢᱮᱱᱟᱜᱼᱟ ᱡᱷᱚᱛᱚ ᱠᱚ ᱩᱡᱟᱹᱲ ᱟᱠᱟᱫᱟ ᱥᱟᱱᱟᱢᱟᱜ ᱜᱮ ᱦᱟᱱᱟ ᱦᱟᱹᱱᱤ ᱵᱮᱵᱽᱥᱟᱭᱮᱫ ᱱᱟᱹᱭ ᱵᱮᱵᱽᱥᱟᱭᱮᱫ ᱢᱟᱱᱮ ᱫᱟᱨᱮ ᱱᱤᱭᱟᱹ ᱵᱮᱵᱽᱥᱟ ᱪᱟᱞᱟᱜ ᱠᱟᱱᱟ ᱛᱟᱦᱚᱞᱮ ᱦᱳᱭᱛᱳ ᱡᱟᱦᱟᱸ ᱢᱤᱫ ᱢᱤᱫ ᱴᱟᱝ ᱫᱟᱨᱮᱢ ᱨᱚᱦᱚᱭᱟ ᱟᱫᱚ ᱚᱱᱟ ᱦᱚᱸᱠᱚ ᱩᱴᱠᱟᱹᱣ ᱠᱟᱛᱮ ᱠᱚ ᱤᱫᱤᱭᱟ ᱠᱟᱹᱴᱤᱡ ᱦᱟᱨᱟ ᱞᱮᱱ ᱠᱷᱟᱱ ᱜᱮ ᱚᱱᱮ ᱚᱱᱠᱟ ᱠᱟᱨᱠᱤ ᱦᱳᱭ ᱥᱮ
ᱦᱳᱭ ᱱᱤᱛᱚᱜ ᱢᱟ ᱱᱤᱡᱮᱨᱟᱜ ᱱᱤᱡᱮᱨ ᱢᱟᱱᱮ ᱟᱠᱚ ᱢᱟᱱᱮ ᱡᱚᱛᱚ ᱜᱮ ᱱᱮᱛᱟᱨ ᱢᱟ ᱯᱩᱭᱥᱟᱹ ᱚᱠᱟᱥᱮᱫ ᱯᱩᱭᱥᱟᱹ ᱠᱟᱹᱣᱰᱤ ᱠᱚ ᱦᱮᱸ ᱠᱟᱢᱟᱣ ᱜᱟᱱᱚᱜ ᱠᱟᱱᱟ ᱚᱱᱠᱟ, ᱚᱱᱠᱟ ᱥᱮᱫ ᱠᱚ ᱫᱟᱹᱲᱮᱜᱼᱟ ᱛᱟᱦᱚᱞᱮ ᱫᱚ ᱱᱚᱜᱼᱚᱭ ᱮᱠᱫᱚᱢ ᱱᱚᱜᱚᱭ ᱫᱟᱨᱮ ᱨᱚᱦᱚᱭ ᱠᱚ ᱱᱟᱜ ᱡᱟᱦᱟᱸ ᱞᱮᱠᱟ ᱛᱮᱜᱮ ᱡᱩᱫᱤ ᱱᱚᱜᱼᱚᱭ ᱵᱤᱨ ᱨᱮᱱ ᱡᱟᱦᱟᱸᱭ ᱠᱚᱠᱚ ᱧᱮᱞ ᱜᱮᱭᱟ ᱩᱱᱠᱩ ᱯᱩᱞᱤᱥ ᱠᱚ ᱛᱟᱦᱮᱱ ᱜᱮᱭᱟ- ᱛᱟᱦᱞᱮ ᱩᱱᱠᱩ ᱠᱚᱦᱚᱸ ᱠᱚ ᱧᱮᱞᱮᱫ ᱨᱮᱦᱚᱸ ᱢᱮᱱᱠᱷᱟᱱ, ᱢᱟᱱᱮ ᱠᱩᱸᱵᱽᱲᱩᱡ ᱜᱮᱭᱟ ᱠᱚ ᱢᱟᱱᱮ ᱟᱠᱚ ᱡᱟᱦᱟᱸ ᱞᱮᱠᱟ ᱫᱚ ᱦᱟᱸᱜ ᱠᱚ ᱵᱟᱧᱪᱟᱣ ᱨᱮᱱᱟᱜ ᱠᱚ ᱪᱮᱥᱴᱟᱭᱮᱫ ᱜᱮᱭᱟ ᱦᱳᱭ᱾
ᱦᱮᱸ ᱢᱟ ᱯᱚᱭᱥᱟ ᱠᱚ ᱥᱟᱵ ᱟᱠ ᱠᱟᱱᱟ ᱪᱩᱯᱩᱫ ᱫᱟᱠᱚ ᱵᱮᱥ ᱟᱫᱚ ᱩᱱᱠᱩ ᱫᱚᱠᱚ ᱛᱷᱤᱨ ᱠᱚᱜ ᱠᱟᱱᱟ᱾
ᱦᱳᱭ ᱚᱱᱮ ᱚᱱᱠᱟᱱ ᱠᱟᱹᱴᱤᱪ ᱦᱩᱭᱩᱜ ᱠᱟᱱᱟ᱾ ᱧᱮᱞᱚᱜ ᱠᱟᱱᱟ ᱟᱪᱪᱷᱟ ᱛᱟᱦᱚᱞᱮ, ᱟᱪᱪᱷᱟ ᱞᱟᱹᱭᱢᱮ ᱪᱮᱫ? ᱟᱢ, ᱟᱢ ᱢᱟᱲᱟᱝ ᱞᱮᱭᱢᱮ᱾
ᱟᱪᱪᱷᱟ ᱟᱪᱪᱷᱟ ᱢᱟᱱᱮ ᱦᱮᱛᱟᱨᱟᱜ ᱡᱟᱦᱟᱸ ᱟᱨᱠᱤ ᱢᱟᱱᱮ ᱧᱮᱞᱚᱜ ᱠᱟᱱᱟ ᱡᱮ ᱟᱠᱚᱣᱟᱜ ᱵᱮᱵᱽᱥᱟ ᱠᱷᱟᱹᱛᱤᱨ ᱢᱟᱱᱮ ᱡᱟᱦᱟᱱᱟᱜ ᱜᱮ ᱢᱟᱱᱮ ᱯᱚᱨᱤᱵᱮᱥ ᱱᱚᱥᱴᱚ ᱥᱮ ᱯᱨᱤᱛᱷᱤᱵᱤ ᱫᱷᱚᱝᱥᱚ ᱢᱟᱱᱮ ᱥᱟᱱᱟᱢᱟᱜ ᱜᱮ ᱠᱚ ᱞᱟᱦᱟ ᱜᱚᱫᱚᱜ ᱠᱟᱱᱟ ᱟᱨᱠᱤ, ᱯᱚᱭᱥᱟ ᱠᱷᱟᱹᱛᱤᱨ᱾
ᱦᱚᱭ ᱦᱚᱭ ᱢᱟᱱᱮ, ᱢᱟᱱᱮ ᱠᱟᱹᱣᱰᱤ ᱮᱢᱚᱱ ᱢᱤᱫᱴᱤᱡ ᱵᱮᱱᱟᱣ ᱠᱟᱱᱟ ᱢᱟᱱᱮ ᱱᱚᱣᱟ ᱵᱟᱠᱷᱟᱡ ᱪᱮᱫ ᱦᱚᱸ ᱵᱟᱝ ᱦᱩᱭᱩᱜ ᱠᱟᱱᱟ, ᱚᱱᱮ ᱚᱱᱠᱟᱱ ᱡᱟᱭᱜᱟ ᱨᱮ᱾
ᱮᱠᱫᱚᱢ, ᱮᱠᱫᱚᱢ᱾
ᱡᱷᱚᱛᱚ ᱦᱚᱲ ᱜᱮ ᱱᱚᱣᱟ ᱨᱮᱠᱚ ᱫᱟᱹᱲᱮᱜᱼᱟ ᱦᱮᱸ ᱥᱮ?
ᱮᱠᱫᱚᱢ ᱮᱠᱫᱚᱢ ᱥᱟᱱᱟᱢ ᱦᱚᱲ ᱟᱫᱚ ᱫᱟᱹᱲ ᱫᱟᱹᱲ ᱛᱮᱜᱮ ᱫᱟᱹᱲ ᱫᱟᱹᱲ ᱛᱮᱜᱮ ᱮᱠᱫᱚᱢ ᱡᱤᱭᱚᱱ ᱨᱮᱱᱟᱜ ᱮᱠᱫᱚᱢ ᱢᱩᱪᱟᱹᱫ ᱰᱟᱦᱟᱨ ᱨᱮᱠᱚ ᱥᱮᱴᱮᱨᱚᱜ ᱠᱟᱱᱟ ᱮᱠᱫᱚᱢ᱾
ᱟᱪᱪᱷᱟ ᱟᱪᱪᱷᱟ ᱢᱤᱫᱴᱮᱱ ᱤᱧ ᱠᱩᱞᱤᱭᱮᱫ ᱢᱮᱭᱟ ᱛᱚᱵᱮ᱾ ᱛᱟᱦᱚᱞᱮ ᱟᱯᱮ ᱥᱮᱫ ᱫᱚ ᱢᱟᱱᱮ ᱛᱚᱞᱟ ᱠᱚ ᱱᱤᱛᱚᱜ ᱫᱚᱯᱮ ᱜᱤᱰᱤ ᱠᱟᱜᱼᱟ ᱥᱮ ᱵᱟᱝᱟ?
ᱮᱠᱫᱚᱢ ᱜᱮ ᱵᱟᱝ, ᱮᱠᱫᱚᱢ ᱜᱮ ᱵᱟᱝ ᱦᱚᱭᱛᱚ ᱠᱷᱮᱛ ᱠᱚ ᱮᱠᱫᱚᱢ ᱯᱩᱨᱟᱹ ᱮᱠᱫᱚᱢ ᱨᱚᱦᱚᱲ ᱜᱮᱛᱟᱞᱮᱭᱟ᱾
ᱚ ᱟᱪᱷᱟ᱾
ᱦᱮᱸ ᱟᱨ ᱥᱤ ᱠᱚᱦᱚᱸ ᱵᱟᱭ ᱜᱟᱱᱚᱜ ᱠᱟᱱᱟ, ᱟᱹᱰᱤ ᱫᱩᱠ ᱨᱮᱱᱟᱜ ᱠᱟᱛᱷᱟ᱾
ᱦᱳᱭ ᱱᱚᱣᱟ ᱨᱮᱱᱟᱜ ᱱᱟᱦᱟᱜ ᱱᱚᱣᱟ ᱢᱟ ᱟᱹᱰᱤ ᱫᱩᱠ ᱨᱮᱱᱟᱜ ᱠᱟᱛᱷᱟ ᱠᱟᱱ ᱜᱮᱭᱟ, ᱛᱟᱦᱚᱞᱮ ᱱᱤᱭᱟᱹ ᱫᱚᱷᱟᱣ ᱟᱫᱚ ᱱᱟᱜ ᱡᱚᱛᱚ ᱠᱤᱨᱤᱧ ᱵᱟᱲᱟ ᱛᱮ ᱜᱮ ᱱᱟᱦᱟᱜ ᱡᱚᱢ, ᱡᱚᱢ ᱯᱮ ᱱᱟᱦᱟᱜ ᱢᱟᱥᱮ᱾
ᱮᱠᱫᱚᱢ ᱢᱟᱱᱮ ᱪᱮᱫ ᱤᱧ ᱞᱟᱹᱭᱟ, ᱠᱤᱨᱤᱧ ᱵᱟᱲᱟ ᱠᱟᱛᱮᱫ ᱡᱚᱢ ᱞᱮᱠᱷᱟᱱ ᱛᱚ ᱚᱱᱟᱜ ᱯᱚᱭᱥᱟ ᱦᱚᱸ ᱚᱠᱟᱨᱮ ᱧᱟᱢᱚᱜᱼᱟ, ᱚᱱᱟ ᱦᱚᱸ ᱢᱤᱫᱴᱟᱝ ᱟᱹᱰᱤ ᱪᱤᱱᱛᱟᱹ ᱨᱮᱱᱟᱜ ᱵᱤᱥᱚᱭ ᱠᱟᱱᱟ᱾
ᱦᱳᱭ᱾
ᱦᱮᱸ ᱥᱮ ᱵᱟᱝ? ᱛᱳ ᱢᱚᱴᱟᱢᱩᱴᱤ ᱟᱵᱤᱱ ᱥᱟᱶ ᱨᱚᱲ ᱠᱟᱛᱮ ᱟᱹᱰᱤ ᱱᱟᱯᱟᱭ ᱞᱤᱧ ᱵᱩᱡᱷᱟᱹᱣ ᱠᱮᱜᱼᱟ, ᱟᱨ ᱚᱠᱛᱚ ᱠᱚᱦᱚᱸ ᱱᱟᱜ ᱵᱟᱹᱱᱩᱜ ᱛᱟᱞᱟᱝᱼᱟ᱾ ᱦᱳᱭ ᱥᱮ᱾
ᱦᱳᱭ ᱦᱳᱭ, ᱟᱪᱪᱷᱟ᱾ ᱛᱟᱦᱚᱞᱮ ᱦᱟᱸᱜ ᱰᱷᱮᱨ ᱫᱚ ᱱᱟᱜ ᱱᱤᱛᱚᱜ ᱫᱚ ᱱᱟᱜ ᱩᱱᱟᱹᱜ ᱜᱷᱟᱹᱲᱤᱡ ᱫᱚ ᱵᱟᱞᱟᱝ ᱨᱚᱯᱚᱲᱟ᱾ ᱦᱮᱸ ᱫᱟᱠᱟ ᱠᱚᱦᱚᱸ ᱱᱟᱜ ᱨᱮᱸᱜᱮᱡ ᱠᱟᱱ ᱜᱮᱭᱟ ᱦᱮᱸᱥᱮ, ᱚᱠᱛᱚ ᱠᱚᱦᱚᱸ ᱱᱟᱜ ᱦᱩᱭ ᱤᱫᱤᱭᱮᱱᱟ᱾ ᱟᱪᱪᱷᱟ ᱦᱳᱭ ᱛᱚᱵᱮ ᱴᱷᱤᱠᱜᱮᱭᱟ ᱦᱮᱸᱥᱮ᱾
ᱮᱠᱫᱚᱢ, ᱮᱠᱫᱚᱢ ᱢᱟ ᱛᱟᱦᱚᱞᱮ ᱡᱚᱦᱟᱨ᱾
ᱦᱮᱸ ᱦᱮᱸ ᱡᱚᱦᱟᱨ ᱡᱚᱦᱟᱨ᱾
ᱮᱠᱫᱚᱢ ᱮᱠᱫᱚᱢ᱾